ᱦᱮᱞᱳ ᱦᱮᱸ ᱡᱚᱦᱟᱨ ᱜᱮ᱾
ᱦᱮᱸ ᱢᱟ ᱞᱟᱹᱭ ᱵᱮᱱ ᱦᱮᱸ᱾
ᱪᱮᱫ ᱮᱢ ᱪᱤᱠᱟᱹᱭᱮᱭᱟ ᱛᱟᱦᱚᱞᱮ ᱱᱤᱛᱚᱜ ᱫᱚ?
ᱱᱤᱛᱚᱜ ᱫᱚ ᱪᱮᱦᱚ ᱵᱟᱝ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱡᱚᱢ ᱠᱚᱫᱚ ᱦᱩᱭ ᱱᱟᱥᱮ᱾
ᱦᱮᱸ ᱡᱚᱢ ᱠᱚᱫᱚ ᱟᱹᱨᱤᱭᱟᱜᱼᱟ ᱡᱚᱢ ᱠᱚᱫᱚ ᱱᱤᱛᱚᱜ ᱫᱚ᱾ ᱠᱷᱟᱱᱮᱠ ᱯᱚᱨᱮ ᱦᱟᱸᱜ ᱡᱚᱢ ᱵᱟᱲᱟ ᱦᱩᱭᱩᱜᱼᱟ ᱟᱫᱚ ᱵᱟᱭᱨᱮ ᱵᱟᱡᱟᱨ ᱠᱚᱨᱮ ᱛᱟᱦᱮᱸ ᱦᱩᱭᱩᱜᱼᱟ ᱛᱚ᱾ ᱚᱞᱚᱜ ᱯᱟᱲᱦᱟ ᱤᱫᱤ ᱠᱟᱛᱮ ᱜᱮ ᱦᱮᱸ᱾ ᱟᱫᱚ ᱚᱱᱟᱛᱮ ᱡᱚᱢ ᱠᱚᱫᱚ ᱦᱟᱸᱜ ᱡᱟᱦᱟᱸ ᱛᱤ ᱨᱮᱜᱮ ᱦᱟᱸᱜ ᱛᱟᱦᱮᱱ ᱜᱮᱭᱟ ᱦᱮᱸ᱾ ᱛᱟᱦᱚᱞᱮ ᱟᱵᱤᱱ ᱫᱚᱵᱮᱱ ᱡᱚᱢ ᱵᱟᱲᱟ ᱠᱮᱫᱟ ᱥᱮ ᱵᱟᱝ?
ᱟᱹᱣᱨᱤ ᱦᱩᱭᱩᱜᱼᱟ ᱡᱚᱢ ᱠᱚᱫᱚ᱾
ᱚᱸ᱾
ᱤᱥᱤᱱ ᱦᱳᱭ ᱠᱟᱱᱟ᱾ ᱡᱚᱢ ᱦᱩᱭᱩᱜᱼᱟ ᱦᱟᱸᱜ᱾
ᱦᱩᱸ ᱦᱩᱸ᱾
ᱢᱤᱫᱴᱟᱝ ᱴᱚᱯᱤᱠ ᱱᱤᱭᱮᱧ ᱫᱤᱥᱟᱹᱭᱮᱫ ᱛᱟᱦᱮᱸᱜᱼᱟ ᱾ ᱚᱱᱟ ᱜᱮᱞᱟᱝ ᱨᱚᱯᱚᱲ ᱠᱚᱜᱼᱟ᱾
ᱦᱮᱸ, ᱢᱟ ᱞᱟᱹᱭ ᱢᱮ᱾
ᱦᱳᱭ᱾ ᱯᱟᱸᱪ ᱵᱚᱪᱷᱚᱨ ᱞᱟᱦᱟ᱾ ᱱᱚᱣᱟ ᱤᱭᱟᱹ ᱦᱳᱭᱳᱜ ᱠᱟᱱᱟ ᱞᱟᱭᱚᱝ ᱪᱮᱫ ᱞᱮᱠᱟ ᱛᱟᱦᱮᱸ ᱠᱟᱱᱟ ᱾ ᱟᱨ ᱱᱤᱛᱼᱼ ᱱᱤᱛᱳᱜ ᱪᱮᱫ ᱞᱮᱠᱟ ᱢᱮᱱᱟᱜᱼᱟ᱾ ᱟᱨ ᱪᱮᱫ ᱞᱮᱠᱟ ᱦᱩᱭ ᱫᱟᱲᱮᱭᱟᱜᱼᱟ᱾ ᱟᱢᱟᱜ ᱢᱚᱱᱮᱛᱮ ᱚᱱᱟ ᱠᱟᱹᱴᱤᱡ ᱮᱢ ᱞᱟᱹᱭ ᱞᱮᱠᱷᱟᱱ ᱱᱟᱯᱟᱭ ᱠᱚᱜᱼᱟ᱾
ᱢᱟᱱᱮ ᱯᱟᱸᱪ ᱵᱚᱪᱷᱚᱨ ᱢᱟᱲᱟᱝ ᱪᱮᱫ ᱞᱮᱠᱟ ᱛᱟᱦᱮᱸ ᱠᱟᱱᱟ ᱞᱟᱭ ᱮᱵᱚᱝ ᱱᱤᱛ ᱪᱮᱫᱮ ᱞᱮᱠᱟ ᱢᱮᱱᱟᱜᱼᱟ᱾ ᱵᱟᱝ?
ᱪᱮᱫ ᱞᱮᱠᱟ ᱦᱚᱭ ᱾ᱟᱨ ᱯᱚᱨᱮᱛᱮ ᱱᱚᱣᱟ ᱧᱮᱞ ᱠᱟᱛᱮᱜ ᱪᱮᱫ ᱢᱚᱱᱮ ᱦᱳᱭᱳᱜ ᱠᱟᱱ ᱛᱟᱢᱟ᱾ ᱡᱮ ᱯᱚᱨᱮᱛᱮ ᱟᱨᱦᱚᱸ ᱪᱮᱫ ᱞᱮᱠᱟᱱᱟᱜ ᱦᱩᱭ ᱫᱟᱲᱮᱭᱟᱜᱼᱟ᱾
ᱦᱮᱸ ᱠᱟᱛᱷᱟ ᱦᱚᱸ ᱵᱤᱱ ᱞᱟᱹᱭ ᱠᱮᱫ ᱜᱮᱭᱟ᱾ ᱢᱮᱱᱠᱷᱟᱱᱼᱼ ᱢᱟᱲᱟᱝ ᱡᱟᱦᱟᱸ ᱢᱮᱱᱮᱫ ᱫᱚ ᱡᱮ, ᱢᱚᱬᱮ ᱥᱮᱨᱢᱟ ᱢᱟᱲᱟᱝ ᱡᱟᱦᱟᱸ ᱞᱟᱭᱚᱝ ᱥᱮ ᱟᱵᱚᱼᱼ ᱱᱚᱶᱟ ᱯᱚᱨᱤᱵᱮᱥ ᱠᱟᱞᱪᱟᱨ ᱪᱮᱫ ᱞᱮᱠᱟ ᱛᱟᱦᱮᱸ ᱠᱟᱱᱟ᱾ ᱛᱚ ᱚᱱᱟ ᱦᱤᱥᱟᱹᱵᱽᱼᱼ ᱡᱮ ᱤᱧ ᱫᱩᱧ ᱢᱮᱱᱟ ᱱᱚᱣᱟᱜ ᱜᱮ ᱡᱮ, ᱱᱤᱛᱚᱜ ᱞᱮᱠᱟ ᱫᱚ ᱢᱟᱲᱟᱝ ᱠᱷᱚᱱ ᱫᱚ ᱱᱤᱛᱚᱜ ᱫᱚ ᱟᱹᱰᱤᱴᱟᱜ ᱯᱚᱨᱤᱵᱚᱨᱛᱚᱱ ᱦᱮᱡ ᱟᱠᱟᱱᱟ᱾ ᱡᱮᱞᱮᱠᱟ ᱢᱮᱱ ᱜᱟᱱᱚᱜᱼᱟ ᱡᱮᱼᱼ ᱮᱸᱜ ᱢᱟᱲᱟᱝ ᱫᱚ ᱟᱵᱚ ᱵᱤᱨ ᱵᱩᱨᱩ ᱨᱮ ᱫᱟᱨᱮ ᱱᱟᱹᱲᱤ, ᱵᱚᱦᱩ ᱠᱤᱪᱷᱩ ᱜᱮ ᱛᱟᱦᱮᱸ ᱠᱟᱱᱟ᱾
ᱦᱳᱭ᱾
ᱟᱨ ᱱᱤᱛ ᱫᱚ ᱚᱱᱟ ᱫᱚ ᱧᱮᱞᱚᱜ ᱠᱟᱱᱟ ᱡᱮ, ᱟᱹᱰᱤ ᱜᱟᱱ ᱜᱮ ᱢᱟᱜ ᱥᱟᱯᱷᱟᱜ ᱠᱟᱱᱟ᱾ ᱟᱨ ᱦᱚᱪᱷᱮ ᱟᱹᱛᱩ ᱚᱲᱟᱜ ᱠᱚᱵᱚᱱ, ᱥᱟᱸᱜᱮ ᱤᱫᱤᱜ ᱠᱟᱱᱟ᱾ ᱦᱚᱲ ᱵᱚᱱᱼᱼ ᱵᱟᱹᱲᱛᱤᱜ ᱠᱟᱱᱟ᱾ ᱛᱚ ᱚᱱᱠᱟᱜ ᱜᱮ ᱚᱲᱟᱜ ᱫᱩᱣᱟᱹᱨ ᱠᱚᱦᱚᱸ ᱡᱟᱹᱥᱛᱤᱼᱼ ᱢᱟᱹᱱᱢᱤ ᱵᱚᱱ ᱡᱟᱹᱥᱛᱤᱜ ᱠᱟᱱᱟ᱾ ᱯᱚᱞᱤᱭᱩᱥᱚᱱ ᱡᱟᱦᱟᱸ ᱟᱵᱚᱼᱼ ᱵᱟᱡᱟᱨ ᱥᱚᱦᱚᱨ ᱠᱚᱨᱮ ᱡᱟᱦᱟᱸ ᱠᱟᱨᱠᱷᱟᱱᱟ ᱠᱚ ᱡᱟᱹᱥᱛᱤᱜ ᱠᱟᱱᱟ᱾ ᱢᱟᱲᱟᱝ ᱫᱚᱼᱼ ᱡᱮᱢᱚᱱ ᱞᱟᱹᱭ ᱜᱟᱱᱚᱜᱼᱟ ᱡᱮ, ᱢᱚᱬᱮ ᱵᱚᱪᱷᱚᱨ ᱢᱟᱲᱟᱝ ᱫᱚ ᱱᱚᱭ ᱦᱟᱸᱜ ᱞᱚᱠᱰᱟᱣᱩᱱ ᱡᱟᱦᱟᱸ ᱛᱟᱦᱮᱸ ᱠᱟᱱᱟ᱾ ᱠᱟᱱᱟ ᱦᱟᱸᱜ, ᱩᱱᱤᱥ ᱠᱩᱲᱤ ᱡᱟᱦᱟᱸ ᱥᱮᱨᱢᱟ ᱨᱮ᱾ ᱚᱱᱟ ᱢᱟᱲᱟᱝ ᱫᱚ ᱡᱮᱢᱚᱱ ᱟᱹᱛᱩ ᱚᱲᱟᱜᱼᱼ ᱠᱚᱨᱮ ᱜᱮ ᱛᱟᱦᱮᱸ ᱦᱩᱭ ᱠᱟᱱᱟ᱾ ᱟᱫᱚ ᱱᱤᱛᱳᱜ ᱫᱚ ᱦᱟᱜ ᱱᱚᱜᱼᱚᱭ ᱵᱟᱡᱟᱨ ᱠᱚᱨᱮ ᱡᱟ ᱧᱮᱞᱚᱜ ᱠᱟᱱᱟ᱾ ᱵᱟᱡᱟᱨ ᱥᱮᱫ ᱛᱮ ᱫᱚᱧ ᱞᱟᱹᱭᱼᱟ ᱡᱮ, ᱞᱟᱦᱟ ᱠᱷᱚᱱᱟᱜ ᱡᱮ ᱠᱟᱹᱴᱤᱡ ᱰᱮᱵᱷᱞᱚᱯ ᱠᱟᱱᱟ ᱢᱤᱫ ᱥᱮᱫ ᱛᱮ ᱢᱮᱱ ᱞᱮᱠᱷᱟᱱ᱾ ᱟᱨ ᱢᱤᱫ ᱥᱮᱫ ᱛᱮᱫᱚ ᱧᱮᱞᱚᱜ ᱠᱟᱱᱟ ᱡᱮ, ᱵᱟᱝᱼᱼ ᱮᱸ ᱞᱟᱭᱚᱝ ᱨᱮᱱᱟᱜ ᱟᱹᱰᱤᱴᱟᱜ ᱜᱮ ᱜᱷᱟᱴᱛᱤ ᱠᱟᱱᱟ᱾
ᱠᱷᱩᱛᱤ ᱦᱩᱭᱩᱜ ᱠᱟᱱᱟ ᱥᱮ᱾
ᱦᱮᱸ, ᱚᱱᱟ ᱨᱮᱱᱟᱜ ᱵᱩ, ᱟᱹᱰᱤ ᱟᱹᱰᱤᱴᱟ ᱢᱟᱱᱮ ᱟᱹᱰᱤᱴᱟᱜ ᱜᱮ ᱞᱟᱹᱭ ᱜᱟᱱᱚᱜᱼᱟ᱾ ᱡᱮ ᱥᱮᱵᱷᱮᱱᱴᱤ ᱯᱟᱨᱥᱮᱱ ᱜᱮ ᱾ᱟᱹᱰᱤ ᱜᱟᱱᱜᱮ, ᱠᱷᱚᱛᱤᱭ ᱠᱟᱱᱟ ᱟᱨᱠᱤ ᱞᱟᱭᱚᱝ ᱨᱮᱱᱟᱜ᱾ ᱟᱨ ᱱᱚᱝᱠᱟ ᱜᱮ ᱡᱩᱫᱤ ᱪᱟᱞᱟᱣ ᱤᱫᱤᱜᱼᱟ᱾ ᱚᱱᱟ ᱦᱤᱥᱟᱹᱵᱽ ᱛᱮᱫᱚ ᱧᱮᱞᱚᱜ ᱠᱟᱱᱟ ᱡᱮᱼᱼ ᱟᱵᱮᱱ ᱡᱟᱦᱟᱸ ᱞᱟᱹᱭ ᱠᱮᱫᱟ ᱡᱮ, ᱛᱟᱦᱞᱮ ᱯᱚᱨᱮ ᱚᱱᱠᱟ ᱵᱟᱨ ᱯᱮ ᱥᱮᱨᱢᱟ ᱯᱚᱨᱮ ᱪᱮᱫᱼᱼ ᱦᱟᱞᱚᱛ ᱛᱟᱦᱮᱱᱟ᱾ ᱛᱚ
ᱦᱳᱭ᱾
ᱡᱮ ᱟᱹᱰᱤ ᱵᱟᱹᱲᱤᱡ ᱚᱵᱚᱥᱛ ᱨᱮ ᱢᱤᱫᱴᱮᱡ ᱫᱤᱥᱟᱹᱜ ᱠᱟᱱᱟ ᱾ ᱡᱮ ᱱᱚᱝᱠᱟ ᱧᱮᱞᱚᱜ ᱠᱟᱱᱟ᱾ ᱟᱹᱰᱤ ᱵᱟᱹᱲᱤᱡ ᱚᱵᱚᱥᱛᱮ ᱛᱤᱸᱜᱩᱱᱟ᱾ ᱱᱚᱣᱟ ᱞᱟᱭᱚᱝ ᱨᱮᱱᱟᱜ ᱢᱤᱫᱴᱟᱝ ᱚᱵᱚᱥᱛᱷᱟ ᱾ᱛᱚ ᱟᱹᱞᱤᱧ ᱫᱚ ᱱᱤᱭᱟᱹ ᱜᱮᱼᱼ ᱟᱞᱤᱧ ᱢᱮᱱᱟ ᱡᱮ, ᱡᱟᱦᱟᱸ ᱠᱚ ᱠᱟᱹᱢᱤ ᱠᱚᱨᱟᱜ ᱠᱟᱱᱟ ᱾ ᱫᱟᱨᱮ ᱠᱚᱵᱚᱱ ᱢᱟᱜ ᱫᱟᱼᱼ ᱠᱚᱞ ᱠᱟᱨᱠᱷᱟᱱᱟ ᱡᱟᱦᱟᱸ ᱡᱮᱢᱚᱱ ᱵᱟᱹᱲᱛᱤᱜ ᱠᱟᱱᱟ᱾ ᱴᱷᱤᱠ ᱟᱪᱷᱮ ᱟᱵᱚᱣᱟᱜ ᱥᱩᱵᱤᱫᱷᱟ ᱞᱟᱹᱜᱤᱫ ᱛᱮ, ᱠᱚᱞ ᱠᱟᱨᱠᱷᱟᱱᱟ ᱦᱩᱭᱩᱜ ᱠᱟᱱᱟ᱾ ᱢᱮᱱᱠᱷᱟᱱ ᱟᱵᱚ ᱵᱚᱱ ᱪᱮᱥᱴᱟᱭ ᱢᱟ ᱡᱟᱛᱮ, ᱚᱸᱰᱮᱱᱟᱜ ᱡᱟᱦᱟᱸ ᱛᱤᱱᱟᱹᱜ ᱵᱟᱹᱲᱤᱡ ᱫᱩᱨᱤᱵᱽ ᱥᱮᱼᱼ ᱤᱭᱚᱱ ᱢᱮᱱᱟᱜᱼᱟ ᱚᱱᱟ ᱡᱟᱛᱮ ᱟᱵᱚ ᱮᱢᱚᱱ ᱵᱷᱟᱵᱮ, ᱚᱱ ᱥᱚᱝᱨᱚᱠᱠᱷᱚᱱ ᱠᱟᱛᱮ ᱵᱚᱱ ᱫᱚᱦᱚᱭ ᱢᱟ ᱡᱟᱛᱮ ᱱᱟᱹᱭ ᱫᱟᱜ ᱠᱚᱨᱮ ᱟᱞᱚ ᱢᱮᱥᱟᱜ ᱢᱟ ᱾ ᱟᱹᱛᱩ ᱰᱚᱵᱷᱟᱜ ᱠᱚᱨᱮᱜ ᱟᱹᱛᱩ ᱦᱚᱲ ᱠᱚ ᱥᱟᱶ ᱡᱮᱛᱮ, ᱮᱴᱟᱜ ᱠᱤᱪᱷᱩ ᱯᱤᱭᱮᱥᱚᱱ ᱟᱞᱚᱭ ᱵᱟᱹᱲᱛᱤ ᱢᱟ ᱵᱟᱹᱲᱤᱡ ᱤᱯᱷᱮᱠᱴ ᱵᱟᱭ ᱮᱢ ᱢᱟ ᱾ ᱮᱸᱰᱮᱠᱷᱟᱱ ᱤᱧ ᱞᱟᱹᱭᱟ ᱡᱮ ᱵᱟᱝ ᱠᱟᱹᱴᱤᱡ ᱞᱟᱭᱚᱝ ᱥᱚᱱᱛᱚᱨ ᱛᱟᱦᱮᱱᱟ ᱾ ᱦᱸ ᱟᱹᱞᱤᱧ ᱢᱟ ᱞᱟᱹᱭ ᱠᱮᱫᱟᱞᱤᱧ ᱟᱹᱞᱤᱧ ᱥᱮᱫ ᱥᱮᱫ ᱞᱮᱠᱟ ᱛᱮ ᱾
ᱦᱳᱭ ᱾ ᱟᱹᱰᱤ ᱫᱟᱢᱟᱱ ᱠᱟᱛᱷᱟ ᱮᱠᱫᱚᱢ ᱥᱟᱹᱨᱤ ᱜᱮ ᱾ ᱢᱟᱱᱮ ᱱᱚᱝᱠᱟ ᱧᱮᱞᱚᱜ ᱠᱟᱱᱟ ᱡᱮ ᱫᱤᱱ ᱫᱤᱱᱛᱮ ᱦᱚᱭᱛᱚ, ᱡᱮ ᱟᱹᱰᱤᱜᱟᱱ ᱜᱮ ᱵᱟᱹᱲᱤᱡ ᱪᱟᱞᱟᱜ ᱠᱟᱱᱟ, ᱠᱤᱱᱛᱩ ᱱᱚᱜᱼᱚᱭ ᱡᱮ ᱰᱮᱵᱷᱞᱚᱯ ᱦᱩᱭᱩᱜ ᱠᱟᱱᱟ ᱴᱷᱤᱠ ᱜᱮᱭᱟ ᱾ ᱠᱤᱱᱛᱩ ᱟᱨᱦᱚᱸ ᱢᱤᱫ ᱚᱱᱟ ᱠᱷᱚᱱᱟᱜ ᱩᱞᱴᱟᱹ ᱫᱤᱠ ᱫᱤᱭᱮ ᱫᱚ ᱧᱮᱞᱚᱜ ᱠᱟᱱᱟ ᱡᱮ ᱞᱟᱭᱚᱝ ᱫᱩᱥᱚᱱᱚᱜ ᱠᱟᱱᱟ, ᱟᱨ ᱚᱱᱠᱟᱜ ᱜᱮ ᱟᱹᱰᱤᱜᱟᱱ ᱠᱤᱪᱷᱩ ᱵᱟᱹᱲᱤᱡ ᱦᱩᱭᱩᱜ ᱠᱟᱱᱟ ᱾ ᱢᱟ ᱪᱮᱫ ᱮᱢ ᱞᱟᱹᱭᱮᱫ ᱛᱟᱦᱮᱸᱱᱟ ᱟᱢ ᱞᱟᱹᱭ ᱢᱮ ᱾
ᱵᱟᱝ ᱠᱩᱠᱞᱤ ᱫᱚ ᱱᱚᱣᱟᱜᱮ ᱛᱟᱦᱮᱸ ᱠᱟᱱᱟ ᱛᱟᱦᱚᱞᱮ ᱟᱹᱞᱤᱧᱟᱜ ᱢᱮᱱᱛᱮ ᱡᱟᱦᱟᱸ ᱥᱮ ᱤᱧ ᱡᱟᱦᱟᱧ ᱢᱮᱱ ᱠᱮᱫᱟ ᱛᱚ ᱚᱱᱟᱢᱟ ᱤᱧᱟᱹᱜ ᱢᱚᱱᱮ ᱥᱮᱫ ᱥᱮ ᱤᱧᱟᱹᱜ ᱩᱭᱦᱟᱹᱨ ᱵᱷᱟᱵᱽᱱᱟ ᱨᱮ ᱪᱮᱫ ᱛᱟᱦᱮᱸ ᱠᱟᱱᱟ ᱚᱱᱟᱧ ᱢᱮᱱ ᱠᱮᱫᱟ ᱛᱚ᱾ ᱟᱢᱟᱜ ᱢᱚᱱᱮ ᱨᱮ ᱪᱮᱫ ᱢᱮᱱᱟᱜᱼᱟ ᱥᱮ ᱟᱢ ᱪᱮᱫ ᱢᱚᱱᱮ ᱜᱮᱭᱟ ᱪᱮᱫ ᱞᱮᱠᱟ ᱦᱩᱭᱩᱜ ᱜᱮᱭᱟ ᱢᱮᱱᱛᱮ?
ᱦᱮᱸ ᱦᱮᱸ ᱞᱟᱹᱭᱫᱟᱹᱧ ᱾
ᱦᱮᱸ᱾
ᱡᱮ ᱱᱚᱜᱼᱚᱭ ᱧᱮᱞᱚᱜ ᱠᱟᱱᱟ ᱡᱮ ᱠᱚᱞ ᱠᱟᱨᱠᱷᱟᱱᱟ ᱚᱠᱚᱭ ᱵᱮᱱᱟᱣᱮᱫ ᱟᱭ ᱢᱟᱹᱱᱢᱤ ᱠᱚ ᱵᱮᱱᱟᱣᱮᱫᱼᱟ ᱡᱮᱢᱚᱱ ᱥᱚᱦᱚᱨ ᱵᱟᱡᱟᱨ ᱚᱠᱚᱭ ᱠᱚ ᱠᱚ ᱵᱮᱱᱟᱣᱮᱫᱼᱟ, ᱢᱟᱹᱱᱢᱤ ᱜᱮᱠᱚ ᱵᱮᱱᱟᱣᱮᱫᱼᱟ ᱵᱤᱨ ᱫᱟᱨᱮ ᱱᱟᱹᱲᱤ ᱚᱠᱚᱭ ᱠᱚ ᱢᱟᱜ ᱮᱫᱟ ᱢᱟᱹᱱᱢᱤᱠᱚ ᱢᱟᱜ ᱮᱫᱟ ᱾ ᱥᱮ ᱟᱫᱚ ᱚᱱᱟᱛᱮ ᱧᱮᱞᱚᱜ ᱠᱟᱱᱟ ᱡᱮ ᱮᱻᱮ ᱡᱷᱚᱛᱚ ᱠᱷᱚᱱᱟᱜ ᱢᱩᱞ ᱠᱟᱨᱚᱱ ᱫᱚ ᱦᱩᱭᱩᱜ ᱠᱟᱱᱟ ᱢᱟᱹᱱᱢᱤ ᱜᱮ ᱠᱟᱱᱟ ᱠᱚᱥᱮ? ᱡᱮᱢᱚᱱ ᱢᱟᱹᱱᱢᱤ ᱫᱚ ᱡᱷᱚᱛᱚ ᱠᱤᱪᱷᱩ ᱜᱮᱠᱚ ᱠᱚᱨᱟᱣ ᱫᱟᱲᱮᱭᱟᱜ ᱠᱟᱱᱟ ᱾ ᱟᱫᱚᱧ ᱞᱟᱹᱭᱮᱫᱼᱟ ᱡᱮ ᱩᱱᱠᱩ ᱚᱱᱟ ᱡᱮ ᱢᱟᱹᱱᱢᱤ ᱜᱮ ᱡᱷᱚᱛᱚ ᱠᱚᱞ ᱠᱟᱨᱠᱷᱟᱱᱟ ᱠᱚ ᱵᱮᱱᱟᱣᱮᱫᱼᱟ ᱠᱚ᱾ ᱚᱲᱟᱜ ᱫᱩᱣᱟᱹᱨ ᱠᱚ ᱵᱮᱱᱟᱣᱮᱫᱼᱟ, ᱡᱮᱢᱚᱱ ᱚᱲᱟᱜ ᱵᱮᱱᱟᱣ ᱞᱟᱹᱜᱤᱫ ᱛᱮ ᱦᱩᱭᱩᱜ ᱠᱟᱱᱟ ᱵᱤᱨ ᱠᱷᱚᱱᱟᱜ ᱠᱟᱴᱷ ᱠᱚ ᱢᱟᱜ ᱟᱹᱜᱩ ᱠᱮᱫᱟ, ᱵᱮᱥᱤᱨ ᱵᱷᱟᱜᱽ ᱥᱚᱪᱟ ᱨᱟ ᱯᱨᱚᱪᱩᱨ ᱧᱮᱞᱚᱜ ᱠᱟᱱᱟ ᱡᱮ ᱮ ᱵᱮᱥᱤ ᱫᱚ ᱦᱩᱭᱩᱜ ᱠᱟᱱᱟ ᱡᱮ ᱮᱡᱽᱵᱮᱥᱴᱟᱨ ᱚᱲᱟᱜ ᱠᱚᱠᱚ ᱵᱮᱱᱟᱣᱮᱫᱼᱟ ᱡᱟᱦᱟᱸ ᱫᱚ ᱛᱟᱞᱟᱢᱟᱞᱟ ᱞᱮᱵᱮᱞ ᱨᱮᱱ ᱦᱩᱭᱩᱜ ᱠᱟᱱᱟ ᱦᱚᱲ ᱠᱚ, ᱥᱮ ᱮᱡᱽᱵᱮᱥᱴᱟᱨ ᱠᱚ ᱵᱮᱱᱟᱣ ᱮᱫ ᱟ ᱟᱨᱦᱚᱸ ᱡᱮᱢᱚᱱ ᱠᱟᱴᱷ ᱠᱚ, ᱠᱟᱴ ᱟᱹᱜᱩ ᱠᱟᱛᱮ ᱜᱮ ᱦᱩᱭᱩᱜ ᱠᱟᱱᱟ ᱡᱮᱢᱚᱱ ᱠᱟᱜᱚᱡᱽ ᱠᱚᱠᱚ ᱵᱮᱱᱟᱣ ᱮᱫ ᱟ ᱮᱢᱟᱱ ᱛᱮᱢᱟᱱ ᱟᱹᱰᱤ ᱠᱤᱪᱷᱩ ᱵᱮᱱᱟᱜ ᱠᱟᱱᱟ ᱾
ᱦᱮᱸ ᱾
ᱟᱨ ᱚᱱᱠᱟᱛᱮ ᱥᱟᱦᱟᱱ ᱦᱚᱸ ᱥᱟᱦᱟᱱ ᱞᱮᱠᱟᱛᱮ ᱦᱚᱸᱵᱚᱱ ᱵᱮᱵᱷᱟᱨᱮᱫᱼᱟ᱾ ᱚᱱᱠᱟᱛᱮ ᱧᱮᱞᱚᱜ ᱠᱟᱱᱟ ᱡᱮ ᱵᱤᱨ ᱟᱹᱰᱤᱜᱟᱱ ᱱᱟᱥᱟᱜ ᱠᱟᱱᱟ ᱾ᱟᱨ ᱦᱚᱸᱜᱼᱚᱭ ᱡᱤᱵᱼᱡᱤᱭᱟᱹᱞᱤ ᱠᱚ ᱱᱚᱣᱟ ᱯᱚᱞᱤᱭᱮᱥᱚᱱ ᱛᱟᱞᱟᱛᱮ ᱦᱩᱭᱩᱜ ᱠᱟᱱᱟ ᱡᱷᱚᱛᱚ ᱠᱚ ᱱᱟᱥᱟᱣ ᱪᱟᱵᱟᱜ ᱠᱟᱱᱟ᱾ ᱡᱮᱢᱚᱱ ᱫᱟᱨᱮ ᱱᱟᱹᱲᱤ ᱠᱚᱵᱚᱱ ᱢᱟᱜ ᱞᱮᱠᱷᱟᱱ ᱛᱟᱦᱚᱞᱮ ᱩᱱᱠᱩ ᱡᱤᱵᱽᱼᱡᱤᱭᱟᱹᱞᱤ ᱚᱠᱟ ᱨᱮ ᱠᱚ ᱛᱟᱦᱮᱱᱟ? ᱚᱱᱟ ᱢᱤᱫᱴᱮᱱ ᱧᱮᱞᱚᱜ ᱠᱟᱱᱟ ᱡᱮ ᱟᱹᱰᱤ ᱵᱟᱹᱲᱤᱡ ᱚᱨᱥᱚᱝ ᱧᱮᱞᱚᱜ ᱠᱟᱱᱟ ᱥᱮ ᱾ ᱟᱨ ᱡᱟᱦᱟᱸ ᱩᱱᱠᱩ ᱪᱮᱬᱮ ᱪᱤᱯᱨᱩᱡ ᱠᱚᱠᱚ ᱧᱮᱞᱚᱜ ᱠᱟᱱᱟ ᱡᱮ ᱯᱟᱸᱪ ᱵᱚᱪᱷᱚᱨ ᱞᱟᱦᱟ ᱫᱚ ᱦᱳᱭᱛᱳ ᱟᱹᱰᱤ ᱜᱟᱱ ᱜᱮᱠᱚ ᱧᱮᱞᱚᱜ ᱠᱟᱱ ᱛᱟᱦᱮᱸᱫ, ᱡᱮᱢᱚᱱ ᱩᱱᱠᱩ ᱴᱤᱯ ᱴᱤᱯᱤ ᱪᱮᱬᱮ ᱠᱚ ᱛᱚ ᱩᱱᱠᱩ ᱡᱟᱦᱟᱸᱭ ᱫᱚ ᱚᱲᱟᱜ ᱠᱚᱨᱮ ᱠᱚ ᱛᱩᱠᱟᱹ ᱵᱟᱲᱟᱭ ᱛᱟᱦᱮᱸᱫ ᱫᱚ ᱠᱟᱹᱴᱤᱡ ᱠᱟᱹᱴᱤᱡ ᱾ ᱱᱤᱛᱚᱜ ᱠᱚ ᱧᱮᱞᱚᱜ ᱠᱟᱱᱟ ᱴᱳᱴᱟᱞᱤ ᱵᱟᱹᱱᱩᱜ ᱠᱚᱣᱟ ᱾ ᱟᱨ ᱦᱩᱭᱩᱜ ᱠᱟᱱᱟ ᱩᱱᱠᱩ ᱟᱨ ᱠᱟᱹᱦᱩ ᱪᱮᱬᱮ ᱠᱚ ᱦᱩᱭᱩᱜ ᱠᱟᱱᱟ ᱫᱚᱢᱮ ᱠᱚ ᱛᱟᱦᱮᱸ ᱠᱟᱱᱟ ᱾ ᱧᱮᱞ ᱛᱤᱭᱳᱜ ᱫᱚ ᱦᱩᱭᱩᱜ ᱠᱟᱱᱟ ᱢᱚᱬᱮ ᱥᱮᱨᱢᱟ ᱞᱟᱦᱟ ᱜᱟᱱ ᱫᱚ ᱫᱚᱢᱮ ᱜᱮᱠᱚ ᱧᱮᱞᱚᱜ ᱠᱟᱱ ᱛᱟᱦᱮᱸᱫ-ᱟ᱾ ᱱᱤᱛᱚᱜ ᱧᱮᱞᱚᱜ ᱠᱟᱱᱟ ᱡᱮ ᱨᱟᱱ ᱞᱮᱠᱟ ᱦᱚᱸ ᱵᱟᱢ ᱧᱮᱞ ᱧᱟᱢ ᱠᱚᱣᱟ ᱢᱤᱫᱴᱟᱝ ᱜᱟᱱ ᱦᱚᱸ᱾
ᱦᱩᱸ ᱟᱨ ᱱᱤᱛᱚᱜ ᱫᱚ ᱢᱮᱱ ᱫᱚ ᱚᱱᱮ ᱦᱟᱸᱜ ᱟᱵᱚ ᱢᱳᱵᱟᱭᱤᱞ ᱯᱷᱳᱱ ᱨᱮ ᱦᱟᱸᱜ ᱡᱟᱦᱟᱸ ᱴᱟᱣᱟᱨ ᱦᱟᱸᱜ ᱯᱷᱟᱭᱤᱵᱽ ᱡᱤ, ᱯᱦᱳᱨ ᱡᱤ ᱦᱚᱸᱜ ᱱᱟ ᱢᱤᱫᱴᱮᱱ ᱢᱮᱱᱟᱜ ᱛᱟᱵᱚᱱ ᱫᱚ, ᱛᱚ ᱱᱚᱜᱼ ᱚᱱᱟ ᱠᱷᱟᱹᱛᱤᱨ ᱜᱮ ᱱᱩᱝᱠᱩ ᱪᱮᱬᱮ ᱠᱚᱫᱚ ᱦᱟᱸᱜ ᱠᱟᱹᱴᱤᱡ ᱠᱚ ᱟᱫᱚᱜ ᱠᱟᱱ ᱛᱟᱵᱚᱱᱟ᱾
ᱦᱳᱭ᱾
ᱛᱟᱦᱞᱮ ᱚᱱᱟ ᱟᱫᱚ ᱤᱧᱤᱧ ᱞᱟᱹᱭᱟ ᱡᱮ ᱰᱮᱵᱷᱞᱚᱯ ᱢᱟ ᱦᱩᱭᱩᱜ ᱠᱟᱱᱟ ᱛᱟᱦᱚᱞᱮ ᱠᱤᱱᱛᱩ ᱟᱹᱰᱤ ᱜᱟᱱ ᱵᱚᱱ ᱱᱟᱥᱟᱣ ᱮᱫᱼᱟ ᱟᱨ ᱚᱱᱟ ᱫᱟᱨᱮ ᱱᱟᱹᱲᱤ ᱠᱚ ᱵᱟᱝ ᱛᱟᱦᱮᱸ ᱞᱮᱱ ᱠᱷᱟᱱ ᱛᱟᱦᱚᱞᱮ ᱟᱵᱚᱣᱟᱜ ᱦᱟᱞᱚᱛ ᱫᱚ ᱪᱮᱫ ᱦᱩᱭᱩᱜᱼᱟ? ᱦᱚᱸᱜ-ᱚᱭ ᱡᱮᱢᱚᱱ ᱟᱹᱰᱤ ᱵᱟᱹᱲᱛᱤ ᱮᱸ ᱞᱚᱞᱚ ᱦᱩᱭᱩᱜ ᱠᱟᱱᱟ ᱫᱚᱢᱮ ᱫᱷᱟᱹᱨᱛᱤ ᱞᱚᱞᱚᱜ ᱠᱟᱱᱟ ᱛᱟᱦᱞᱮ ᱱᱚᱣᱟ ᱪᱮᱫ ᱠᱟᱨᱚᱱ ᱛᱮ ᱦᱩᱭᱩᱜ ᱠᱟᱱᱟ? ᱞᱟᱛᱟᱨ ᱨᱮ ᱮᱸ ᱯᱷᱳᱞᱳᱨ ᱨᱮ ᱦᱩᱭᱩᱜ ᱠᱟᱱᱟ ᱠᱳᱱᱳ ᱫᱟᱨᱮ ᱜᱮ ᱵᱟᱹᱱᱩᱜᱼᱟ, ᱡᱷᱚᱛᱚ ᱵᱚᱱ ᱢᱟᱜ ᱥᱟᱯᱷᱟᱭᱮᱜᱼᱟ᱾ ᱟᱨ ᱪᱮᱫᱼᱼ ᱫᱟᱜ ᱮ ᱡᱩᱫᱤ ᱫᱟᱜ ᱧᱩᱨ ᱮᱫᱟᱭ ᱛᱟᱦᱚᱞᱮ ᱦᱩᱭᱩᱜ ᱠᱟᱱᱟ ᱚᱛ ᱠᱚ ᱡᱷᱚᱛᱚ ᱵᱚᱱ ᱯᱞᱟᱥᱴᱟᱨᱮᱜ-ᱟ ᱛᱟᱦᱚᱞᱮ ᱚᱱᱟ ᱚᱛ ᱫᱟᱜ ᱵᱟᱝ ᱵᱚᱞᱚᱱ ᱠᱟᱱᱟ ᱟᱨ ᱚᱱᱠᱟ ᱾ ᱛᱮ ᱦᱩᱭᱩᱜ ᱠᱟᱱᱟ ᱫᱟᱜ ᱨᱮᱱᱟᱜ ᱥᱛᱚᱨ ᱦᱚᱸᱼᱼ ᱫᱚᱢᱮ ᱞᱟᱛᱟᱨ ᱵᱟᱝ ᱪᱟᱞᱟᱣ ᱪᱟᱵᱟᱜ ᱠᱟᱱᱟ ᱛᱟᱦᱚᱞᱮ ᱞᱟᱛᱟᱨ ᱛᱚ ᱢᱤᱫᱴᱮᱱ ᱢᱤᱫᱴᱟᱝ ᱠᱷᱟᱸᱲᱟ ᱛᱮᱭᱟᱨᱚᱜ ᱠᱟᱱᱟ ᱥᱮ ᱚᱱᱠᱟ ᱠᱟᱛᱮ ᱜᱮᱼᱼ ᱚᱱᱠᱟ ᱛᱮᱦᱚᱸ ᱛᱚ ᱮ ᱦᱩᱭᱩᱜ ᱠᱟᱱᱟ ᱚᱛ ᱫᱷᱟᱥᱟ ᱫᱟᱲᱮᱭᱟᱜᱼᱟ ᱧᱮᱞᱚᱜ ᱠᱟᱱᱟ ᱡᱮ ᱟᱹᱰᱤ ᱢᱟᱱᱮ ᱟᱹᱰᱤ ᱵᱚᱛᱚᱨᱟᱱ ᱢᱤᱫᱴᱟᱝ ᱫᱤᱱ ᱥᱮᱴᱮᱨᱚᱜ ᱠᱟᱱ ᱞᱮᱠᱟ ᱢᱚᱱᱮ ᱦᱩᱭᱩᱜ ᱠᱟᱱᱟ ᱥᱮ ᱾ ᱡᱮ ᱟᱵᱚ ᱯᱩᱨᱟᱹ ᱱᱚᱣᱟ ᱫᱷᱟᱹᱨᱛᱤ ᱴᱟᱜ ᱜᱮ ᱦᱩᱭᱩᱜ ᱠᱟᱱᱟ ᱫᱷᱟᱥᱟᱣ ᱟ ᱞᱮᱠᱟ ᱢᱚᱱᱮᱜ ᱠᱟᱱᱟ ᱾
ᱦᱮᱸ ᱟᱫᱚ ᱵᱟᱝ ᱦᱟᱸᱜ ᱡᱮ, ᱢᱟ‌ ᱞᱟᱹᱭ ᱵᱤᱱ ᱞᱟᱹᱭ ᱵᱤᱱᱼᱼ
ᱦᱮᱸ ᱟᱫᱚᱧ ᱞᱟᱹᱭ ᱮᱫᱟ ᱡᱮ, ᱱᱚᱣᱟ ᱞᱟᱹᱜᱤᱫ ᱫᱚ ᱟᱵᱚ ᱢᱟᱹᱱᱢᱤ ᱜᱮ ᱦᱩᱭᱩᱜ ᱠᱟᱱᱟ ᱢᱤᱫᱴᱟᱝ ᱫᱟᱨᱮ ᱵᱚᱱ ᱨᱚᱦᱚᱭ ᱢᱤᱫᱴᱟᱝ ᱫᱟᱨᱮ ᱡᱩᱫᱤ ᱵᱚᱱ ᱢᱟᱜᱟ ᱛᱟᱦᱚᱞᱮ ᱚᱱᱟ ᱚᱱᱟ ᱫᱟᱨᱮ ᱜᱮᱫ ᱢᱟᱲᱟᱝ ᱨᱮ ᱦᱩᱭᱩᱜ ᱠᱟᱱᱟ ᱢᱚᱬᱮ ᱜᱚᱴᱟᱝ ᱫᱟᱨᱮ ᱟᱵᱚ ᱨᱚᱦᱚᱭ ᱞᱟᱜᱟᱣ ᱵᱚᱱᱟ ᱥᱮ ᱚᱱᱟ ᱠᱷᱚᱱ ᱵᱮᱥᱤ ᱵᱮᱥᱤ ᱫᱟᱨᱮ ᱵᱚᱱ ᱨᱚᱦᱚᱭᱟ ᱾ ᱡᱟᱦᱟᱸ ᱫᱚ ᱦᱩᱭᱩᱜ ᱠᱟᱱᱟ ᱞᱟᱭᱚᱝ ᱵᱟᱧᱪᱟᱣ ᱛᱟᱦᱮᱱ ᱢᱟ ᱾ ᱟᱨ ᱦᱩᱭᱩᱜ ᱠᱟᱱᱟ ᱡᱤᱵᱽ ᱡᱤᱭᱟᱹᱞᱤ ᱠᱚ ᱛᱟᱦᱮᱱ ᱞᱟᱹᱜᱤᱫ ᱴᱷᱟᱶ ᱵᱚᱱ ᱮᱢᱟ ᱠᱚᱢᱟ ᱾ ᱚᱱᱠᱟ ᱜᱮ ᱟᱨ ᱦᱳᱭ ᱾
ᱟᱞᱤᱧ ᱞᱤᱧ ᱢᱮᱱᱮᱫᱟ ᱡᱮ ᱱᱚᱜᱼᱚᱭ ᱢᱤᱫᱴᱮᱡ ᱡᱟᱦᱟᱸ ᱠᱟᱛᱷᱟ ᱟᱵᱮᱱ ᱵᱮᱱ ᱢᱮᱱ ᱠᱮᱫᱟ ᱡᱮ ᱟᱵᱚ ᱡᱟᱦᱟᱸ ᱫᱟᱨᱮ ᱱᱟᱹᱲᱤ ᱠᱚᱵᱚᱱ ᱢᱟᱜ ᱮᱫᱟ ᱥᱮ ᱵᱤᱨ ᱨᱮᱱ ᱡᱤᱵᱽ ᱡᱤᱭᱟᱹᱞᱤ ᱠᱚ ᱛᱟᱦᱮᱱ ᱴᱷᱟᱶ ᱠᱚ ᱟᱫ ᱮᱜ ᱛᱟᱠᱚᱱᱟ ᱟᱹᱰᱤ ᱢᱟᱱᱮ ᱱᱚᱣᱟ ᱠᱟᱛᱷᱟ ᱟᱵᱮᱱᱟᱜ ᱩᱭᱦᱟᱹᱨ ᱨᱮ ᱢᱟᱱᱮ ᱟᱹᱰᱤ ᱫᱟᱢᱟᱱ ᱠᱟᱛ ᱛᱷᱟ ᱵᱮᱱ ᱞᱟᱹᱭ ᱠᱮᱫᱟ ᱠᱟᱨᱚᱱ ᱥᱟᱹᱨᱤ ᱠᱟᱛᱷᱟ ᱜᱮ ᱠᱟᱱᱟ ᱱᱤᱛ ᱢᱟᱲᱟᱝ ᱪᱮᱫ ᱞᱮᱠᱟ ᱡᱤᱵᱽ ᱡᱤᱭᱟᱹᱞᱤ ᱠᱚ ᱛᱟᱦᱮᱸ ᱠᱟᱱ ᱛᱟᱵᱚᱱᱟ ᱵᱤᱨ ᱵᱩᱨᱩ ᱨᱮ ᱱᱤᱛ ᱚᱱᱠᱟ ᱵᱟᱹᱱᱩᱜ ᱟᱠᱟᱫ ᱠᱚᱣᱟ
ᱮᱠᱫᱚᱢᱼᱼ
ᱱᱚᱛᱮ ᱡᱮ ᱡᱮᱢᱚᱱ ᱢᱮᱱ ᱞᱮᱠᱷᱟᱱ ᱫᱚ ᱵᱩᱨᱩ ᱫᱤᱥᱚᱢ ᱠᱟᱱᱟ ᱦᱟᱸᱜ ᱫᱚᱢᱮ ᱠᱷᱟᱱ ᱫᱚᱢᱮ ᱜᱮ ᱦᱟᱸᱜ ᱩᱱᱠᱩ ᱢᱟᱨᱟᱜ ᱢᱟᱨᱟᱜ ᱢᱤᱨᱩ ᱟᱭᱢᱟ ᱞᱮᱠᱟᱱ ᱪᱮᱬᱮ ᱠᱚ ᱧᱮᱞᱚᱜ ᱛᱟᱦᱮᱱᱟ ᱾ ᱱᱤᱛᱚᱜ ᱫᱚ ᱡᱮᱢᱚᱱ ᱩᱱᱠᱩ ᱠᱚᱭᱚᱜ ᱡᱚᱝ ᱦᱚᱸ ᱵᱟᱠᱚ ᱧᱮᱞᱚᱜᱼᱟ ᱡᱟᱦᱟᱸ ᱵᱮᱱ ᱞᱟᱹᱭ ᱠᱮᱫᱟ ᱨᱟᱱ ᱞᱮᱠᱟ ᱦᱚᱸᱼᱼ ᱱᱤᱛᱚᱜ ᱫᱚ ᱚᱱᱠᱟ ᱫᱚ ᱧᱮᱞ ᱛᱮ ᱵᱟᱠᱚ ᱧᱟᱢᱚᱜ ᱠᱟᱱᱟ ᱾
ᱮᱠᱫᱚᱢ ᱵᱟᱝ
ᱦᱮᱸ ᱛᱟᱦᱞᱮ ᱱᱤᱛ ᱫᱚ ᱚᱱᱛᱮ
ᱦᱮᱸ
ᱦᱮᱸ ᱞᱟᱢᱮ ᱞᱟᱹᱭᱢᱮ ᱢᱟ᱾
ᱦᱳᱭ ᱞᱟᱹᱭᱫᱟᱹᱧ ᱡᱮ ᱚᱱᱛᱮ ᱡᱮᱢᱚᱱ ᱡᱤ ᱟ ᱡᱤᱵᱽ ᱡᱤᱭᱟᱹᱞᱤ ᱠᱚᱠᱚ ᱟᱫ ᱞᱮᱱᱠᱷᱟᱱ ᱢᱤᱫᱴᱟᱝ ᱟ ᱞᱟᱭᱚᱝ ᱨᱮᱱᱟᱜ ᱥᱩᱱᱫᱚᱨᱡᱚ ᱥᱮ ᱞᱟᱭᱚᱝ ᱨᱮᱱᱟᱜ ᱢᱤᱫᱴᱟᱝ ᱪᱮᱦᱨᱟ ᱜᱮᱛᱚ ᱢᱤᱫᱴᱟᱝ ᱪᱟᱵᱟᱜ ᱠᱟᱱᱟ ᱥᱮ᱾ ᱚᱱᱠᱟ ᱛᱮᱜᱮ ᱦᱩᱭᱩᱜ ᱠᱟᱱᱟ ᱟᱹᱰᱤ ᱠᱤᱪᱷᱩ ᱟᱫ ᱪᱟᱵᱟᱜ ᱠᱟᱱ ᱛᱟᱵᱚᱱᱟ᱾
ᱮᱠᱟᱞ ᱜᱚᱝᱠᱮ ᱠᱟᱨᱚᱱ ᱵᱤᱨ ᱵᱩᱨᱩᱨ ᱨᱮᱱ ᱡᱟᱦᱟᱸ ᱛᱤᱱᱟᱹᱜ ᱡᱤᱵᱽ ᱡᱤᱭᱟᱹᱞᱤ ᱢᱮᱱᱟᱜ ᱠᱚᱣᱟ ᱚᱱᱟ ᱫᱚ ᱵᱤᱨ ᱵᱩᱨᱩ ᱨᱮᱜᱮ ᱥᱚᱵᱟᱭᱟᱭ᱾ ᱚᱱᱟ ᱨᱮᱱᱟᱜ ᱪᱚᱨᱚᱠ ᱫᱚ ᱩᱱᱠᱩ ᱠᱚᱴᱷᱮᱱ ᱜᱮ᱾ ᱟᱹᱛᱩ ᱚᱲᱟᱜ ᱫᱤᱥᱚᱢ ᱨᱮᱫᱚ ᱡᱮᱢᱚᱱ ᱟᱵᱚ ᱢᱟᱹᱱᱢᱤ ᱠᱚ ᱟᱵᱚ ᱵᱚ ᱚᱸᱰᱮ ᱵᱚᱱ ᱪᱚᱨᱚᱠ ᱠᱚᱜᱼᱟ᱾ ᱢᱮᱱᱠᱷᱟᱱ ᱵᱤᱨ ᱵᱩᱨᱩ ᱨᱮᱫᱚ ᱩᱱᱠᱩ ᱠᱚᱣᱟᱜ ᱠᱟᱱᱟ᱾ ᱢᱮᱱᱠᱷᱟᱱ ᱟᱵᱚ ᱞᱟᱹᱜᱤᱱ ᱵᱚᱱ ᱟᱫᱮᱫ ᱛᱟᱠᱚᱣᱟ᱾
ᱦᱳᱭ ᱦᱳᱭ᱾ ᱡᱮᱢᱚᱱ ᱟᱵᱚ ᱢᱟᱹᱱᱢᱤ ᱦᱚᱸ ᱡᱷᱚᱛᱚ ᱢᱟᱹᱱᱢᱤ ᱜᱮᱠᱚ ᱪᱚᱨᱚᱠᱚᱜ ᱡᱮ ᱩᱱᱤᱭᱟᱜ ᱵᱮᱵᱚᱦᱟᱨ ᱩᱱᱤᱭᱟᱜ ᱜᱩᱱ ᱟᱨ ᱠᱤᱪᱷᱩ ᱱᱟᱯᱟᱭ ᱛᱟᱦᱮᱱ ᱢᱟ, ᱦᱚᱲ ᱥᱟᱞᱟᱜ ᱱᱟᱯᱟᱭ ᱵᱮᱵᱚᱦᱟᱨ ᱥᱮ ᱦᱚᱲ ᱩᱱᱤ ᱜᱚᱲᱚ ᱟᱠᱚᱢᱟᱭ᱾ ᱡᱮ ᱦᱚᱲ ᱫᱩᱠ ᱨᱮ ᱯᱟᱲᱟᱣ ᱠᱟᱱᱟᱭ ᱡᱮ ᱜᱚᱲᱚ ᱟᱭᱢᱟᱭ ᱛᱚᱵᱮ ᱟᱱᱟᱜ ᱜᱮ ᱦᱩᱭᱩᱜ ᱠᱟᱱᱟ ᱤᱧ ᱫᱩᱧ ᱞᱟᱹᱭᱟ ᱢᱟᱹᱱᱢᱤ ᱞᱮᱠᱟᱱ ᱢᱟᱹᱱᱢᱤ ᱞᱮᱠᱷᱟ ᱟᱭ ᱵᱟᱝ᱾ ᱵᱟᱠᱷᱟᱱ ᱫᱚ ᱦᱩᱭᱩᱜ ᱠᱟᱱᱟ ᱢᱟᱹᱱᱢᱤ ᱛᱟᱦᱮᱸ ᱠᱟᱛᱮ ᱨᱮᱦᱚᱸ ᱩᱱᱤ ᱫᱚ ᱢᱟᱹᱱᱢᱤ ᱫᱚ ᱵᱟᱭ ᱞᱮᱠᱷᱟᱜᱼᱟ ᱥᱮ
ᱦᱮᱸ ᱦᱩᱸ᱾
ᱟᱫᱚ ᱱᱚᱸᱜ-ᱚ ᱱᱚᱝᱠᱟ ᱦᱩᱭᱩᱜ ᱠᱟᱱᱟ ᱛᱚ ᱡᱮ ᱟᱹᱰᱤ ᱢᱤᱫᱴᱟᱝ ᱵᱟᱹᱲᱤᱡ ᱚᱨᱥᱚᱝ ᱧᱮᱞᱚᱜ ᱠᱟᱱᱟ ᱡᱮ ᱟᱵᱚ ᱢᱟ ᱢᱟᱹᱱᱢᱤ ᱜᱮ ᱦᱩᱭᱩᱜ ᱠᱟᱱᱟ ᱵᱟᱨ ᱨᱚᱠᱚᱢ ᱠᱩᱭᱤᱡ ᱦᱮᱱᱟᱜ ᱠᱚᱣᱟ ᱢᱤᱫᱴᱟᱝ ᱵᱷᱟᱹᱜᱤ ᱠᱩᱡ ᱢᱮᱱᱟᱜ ᱠᱚᱣᱟ ᱢᱤᱫᱴᱟᱝ ᱵᱟᱹᱲᱤᱡ᱾ ᱠᱩᱡ ᱢᱮᱱᱟᱜ ᱠᱚᱣᱟ᱾
ᱦᱮᱸ᱾
ᱚᱱᱠᱟᱛᱮ ᱡᱮᱢᱚᱱ ᱫᱟᱨᱮ ᱱᱟᱹᱲᱤ ᱠᱚ ᱮᱢᱱᱤ ᱛᱮᱫᱚ ᱦᱚᱭᱩᱜ ᱠᱟᱱᱟ ᱟᱵᱚ ᱜᱮᱵᱚᱱ ᱟᱥ ᱛᱟᱭᱮ-ᱟ ᱚᱱᱠᱟ ᱜᱮ ᱦᱩᱭᱩᱜ ᱠᱟᱱᱟ ᱢᱟᱹᱱᱢᱤ ᱢᱟᱹᱱᱢᱤ ᱦᱩ ᱢᱮᱱᱟᱜ ᱠᱟᱜ ᱠᱚ ᱵᱟᱨ ᱚᱱᱟ ᱛᱮᱜᱮ ᱧᱮᱞᱚᱜ ᱠᱟᱱᱟ ᱡᱮ ᱟᱵᱣᱟᱜ ᱥᱟᱶᱛᱟ ᱨᱮᱦᱚᱸ ᱟᱹᱰᱤ ᱵᱚᱠᱚᱞ ᱵᱚᱰᱮᱜ ᱠᱟᱱᱟ ᱵᱟᱝ᱾ ᱥᱟᱶᱛᱟ ᱥᱩᱢᱩᱝ ᱫᱚ ᱵᱟᱝ ᱫᱤᱥᱚᱢ ᱨᱮᱵᱚ ᱠᱚᱞ ᱢᱟᱱᱮ ᱫᱤᱥᱚᱢ ᱴᱟᱜ ᱜᱮ ᱵᱠᱚᱞ ᱵᱟᱰᱮᱜ ᱠᱟᱱᱟ ᱰᱟᱢᱟᱰᱩᱞ ᱪᱟᱵᱟᱜ ᱠᱟᱱᱟ᱾
ᱮᱠᱟᱞ ᱜᱮ ᱮᱠᱟᱞ ᱜᱮᱱ᱾ ᱦᱩᱸ ᱱᱚᱣᱟ ᱫᱚ ᱩᱪᱤᱛ ᱢᱟᱱᱮ ᱫᱟᱨᱮ ᱢᱟᱜ ᱫᱚ ᱩᱪᱤᱛ ᱜᱮ ᱵᱟᱝ ᱠᱟᱱᱟ᱾ ᱠᱟᱨᱚᱱ ᱫᱟᱨᱮ ᱠᱷᱚᱱ ᱜᱮ ᱟᱵᱚ ᱦᱚᱭ ᱡᱤᱭᱤ ᱦᱟᱥᱟ ᱦᱚᱲᱢᱚ ᱛᱟᱵᱚᱱ᱾ ᱦᱚᱭ ᱵᱚᱱ ᱧᱟᱢᱟ ᱚᱠᱟ ᱠᱷᱚᱱ᱾ ᱦᱚᱭ ᱢᱟ ᱟᱵᱚᱱ ᱫᱟᱨᱮ ᱠᱷᱚᱱ ᱜᱮᱛᱚ ᱵᱚᱱ ᱧᱟᱢᱮᱭᱟ᱾ ᱦᱮᱸ᱾ ᱛᱟᱞᱦᱮ ᱤᱧ ᱢᱮᱱ ᱮᱫᱟ ᱡᱮ ᱱᱚᱛᱮ ᱢᱟ ᱦᱟᱸᱜ ᱤᱧ ᱢᱮᱱ ᱠᱮᱫᱟ ᱵᱩᱨᱩ ᱫᱤᱥᱚᱢ ᱠᱟᱱᱟ ᱦᱟᱸᱜ᱾ ᱚᱱᱠᱟ ᱫᱟᱨᱮ ᱥᱟᱨᱡᱚᱢ ᱫᱟᱨᱮ ᱥᱟᱨᱡᱚᱢ ᱵᱤᱨ ᱵᱚᱦᱩ ᱜᱮ ᱢᱮᱱᱟᱜᱼᱟ᱾ ᱡᱟᱹᱥᱛᱤ ᱜᱮ ᱛᱟᱞᱦᱮ ᱚᱱᱛᱮ ᱫᱚ ᱪᱮᱫ ᱞᱮᱠ ᱠᱟ ᱫᱟᱨᱮ ᱱᱟᱹᱲᱤ ᱠᱚᱫᱚ᱾ ᱢᱮᱞᱟᱱ ᱜᱮᱭᱟ ᱥᱮ ᱚᱱᱠᱟ ᱯᱷᱟᱠᱟ ᱚᱠᱟ ᱞᱮᱠᱟ ᱟᱯᱮ ᱥᱮᱫ ᱫᱚ?
ᱛᱤᱧ ᱫᱚ ᱛᱟᱦᱮᱸ ᱠᱟᱱᱟ ᱢᱮᱤᱞᱚᱱ ᱚᱸᱰᱮ ᱜᱮ ᱦᱩᱭᱩᱜ ᱢᱮᱞᱟᱱ ᱚᱫᱽ ᱜᱮ ᱠᱟᱱᱟ ᱟᱨ ᱚᱱᱟ ᱢᱮᱞᱟᱱ ᱚᱛ ᱨᱮᱜᱮ ᱦᱩᱭᱩᱜ ᱠᱟᱱᱟ᱾ ᱵᱤᱨ ᱦᱚᱸ ᱢᱮᱱᱟᱜ ᱜᱮᱭᱟ, ᱫᱟᱨᱮ ᱱᱟᱹᱲᱤ ᱠᱚᱦᱚᱸ ᱢᱮᱱᱟᱜ ᱠᱟᱜ ᱜᱮᱭᱟ᱾ ᱟᱫᱚ ᱚᱱᱠᱟ ᱵᱤᱨᱠᱚ ᱢᱮᱱᱟᱜ ᱟᱠᱟᱫ-ᱟ, ᱫᱚᱢᱮ ᱢᱟᱨᱟᱝ ᱢᱟᱨᱟᱝ ᱵᱤᱨ ᱠᱚᱫᱚ ᱵᱟᱹᱪᱩᱜ᱾ ᱚᱠᱟ ᱡᱟᱦᱟᱸ ᱫᱚ ᱦᱩᱭᱩᱜ ᱠᱟᱱᱟ ᱢᱟᱨᱟᱝ ᱢᱟᱨᱟᱝ ᱦᱟᱹᱛᱤ ᱠᱚᱠᱚ ᱩᱠᱩ ᱫᱟᱲᱮᱭᱟᱜ ᱢᱟ ᱚᱱᱠᱟᱱᱟᱜ ᱫᱚ ᱵᱟᱹᱱᱩᱜ ᱠᱟᱜᱼᱟ᱾ ᱠᱤᱱᱛᱩ ᱦᱮᱡ ᱫᱚᱠᱚ ᱦᱤᱡ
ᱵᱟᱠᱚ ᱛᱟᱦᱮᱱ ᱜᱮᱭᱟ ᱟᱫᱚ ᱚᱱᱠᱟ ᱟᱢ ᱥᱟᱨᱟ ᱵᱚᱪᱷᱚᱨ ᱥᱮ ᱵᱟᱨ ᱵᱟ-ᱵᱚᱪᱷᱚᱨ ᱫᱚ ᱪᱟᱥ ᱠᱚᱫᱚ ᱵᱟᱝ ᱦᱩᱭᱩᱜᱭ ᱜᱮᱭᱟ ᱛᱚ᱾
ᱦᱩᱸ᱾ ᱟᱨ ᱱᱮᱛᱟᱨ ᱫᱚ ᱦᱟᱸᱜ ᱱᱚᱜᱼᱚᱭ ᱪᱟᱥᱮᱨ ᱫᱤᱱ ᱠᱟᱱᱟ ᱦᱟᱸᱜ ᱱᱤᱛᱚᱜ ᱫᱚ ᱦᱟᱸᱜ ᱠᱚ ᱟᱬᱜᱚᱱᱟ ᱚᱱᱠᱟ ᱜᱮ ᱦᱩᱲᱩ ᱡᱚᱢ᱾ ᱫᱟᱜ ᱧᱩ ᱠᱚᱠᱚ, ᱵᱤᱨ ᱠᱷᱚᱱᱟᱜ ᱠᱚ, ᱩᱰᱩᱜ ᱦᱤᱡᱩᱜ ᱟᱛᱚ ᱦᱟᱸᱜ᱾ ᱢᱚᱬᱮ ᱠᱟᱴᱟ ᱠᱚ, ᱟᱵᱚᱨᱮᱱ ᱡᱟᱸᱦᱟᱭ, ᱵᱚᱸᱜᱟ ᱵᱩᱨᱩ ᱧᱩᱛᱩᱢ ᱛᱮᱵᱚᱱ ᱧᱩᱢ ᱵᱟᱲᱟ ᱠᱚᱣᱟ᱾
ᱦᱳᱭ
ᱦᱩᱸ, ᱟᱫᱚ ᱩᱱᱠᱩ ᱫᱚ ᱦᱟᱸᱜ ᱱᱤᱛᱚᱜ ᱫᱚ ᱦᱟᱸᱜ, ᱪᱟᱥᱮᱨ ᱫᱤᱱ ᱦᱩᱲᱩ ᱠᱚ, ᱜᱮᱞᱮᱜ ᱥᱚᱢᱚᱭ ᱢᱟ, ᱡᱟᱹᱟᱥᱛᱤᱼᱼ ᱟᱲᱜᱚ ᱦᱤᱡᱩᱜᱼᱟ, ᱛᱟᱦᱞᱮ ᱚᱱᱛᱮ ᱫᱚ ᱪᱮᱜ ᱞᱮᱠᱟ? ᱟᱬᱜᱚᱱ ᱜᱮᱭᱟ ᱠᱚ ᱥᱮ, ᱱᱚᱝᱠᱟ ᱧᱮᱞ ᱵᱟᱲᱟ ᱜᱮ ᱦᱩᱭ ᱟᱠᱟᱱᱟ, ᱠᱷᱟᱹᱞᱤ?
ᱦᱮᱸ ᱦᱮᱸ, ᱟᱬᱜᱚ ᱫᱚᱠᱚ ᱟᱲᱜᱚᱱ ᱜᱮᱭᱟ, ᱠᱤᱱᱛᱩ, ᱮᱸ, ᱱᱤᱡᱮ ᱫᱚ ᱦᱩᱭᱩᱜ ᱠᱟᱱᱟ, ᱢᱮᱫ ᱛᱮᱫᱚ ᱵᱟᱝ ᱧᱮᱞ ᱦᱩᱭ ᱠᱟᱱᱟᱼᱼ ᱠᱟᱱᱟ ᱢᱤᱫ ᱫᱷᱟᱣ ᱜᱮ, ᱚᱱᱠᱟ, ᱟ, ᱟᱛᱩ ᱠᱚ ᱵᱚᱞᱚ ᱞᱮᱱ ᱛᱟᱦᱮᱸᱼᱟ, ᱛᱚ, ᱟᱫᱚ, ᱩᱱᱠᱩ ᱫᱚ ᱦᱩᱭᱩᱜ ᱠᱟᱱᱟ, ᱵᱚᱸᱜᱟ ᱞᱮᱠᱟᱱ ᱦᱚᱲ, ᱟᱢ ᱡᱩᱫᱤᱢ, ᱞᱟᱜᱟᱜᱼᱟ ᱛᱟᱦᱚᱞᱮ, ᱱᱤᱥᱪᱳᱭ ᱟᱠᱚ ᱦᱚᱸᱠᱚ ᱞᱟᱜᱟᱜ ᱜᱮᱭᱟ, ᱥᱮᱼᱼ ᱟᱨ, ᱦᱚᱯᱚᱚᱱ ᱟᱛᱮᱜ ᱠᱚ, ᱦᱮᱡ ᱞᱮᱱᱟ ᱛᱚ, ᱟᱫᱚ, ᱢᱤᱫ ᱚᱠᱛᱚ ᱦᱩᱭᱩᱜ ᱠᱟᱱᱟᱼᱼ ᱚᱲᱟᱜ ᱠᱚᱠᱚ ᱨᱟᱹᱯᱩᱫ ᱞᱮᱫ ᱛᱟᱠᱚᱣᱟ, ᱚᱱᱠᱟ ᱵᱟᱨᱭᱟᱼᱯᱮᱭᱟ ᱚᱲᱟᱜ ᱜᱟᱱ ᱠᱚ ᱨᱟᱹᱯᱩᱫ ᱞᱮᱫ ᱛᱟᱠᱚᱣᱟ᱾
ᱦᱩᱸ ᱟᱫᱚ ᱟᱵᱚ ᱢᱟᱹᱱᱢᱤ ᱦᱚᱛᱚ, ᱠᱤᱪᱷᱩ ᱢᱮᱱᱟᱜ ᱠᱚᱣᱟ, ᱚᱱᱠᱟ ᱜᱮᱛᱚ ᱠᱚ ᱞᱟᱜᱟᱜ ᱟᱛᱚ᱾